ᱦᱮᱞᱳ ᱟᱸᱡᱚᱢᱚᱜ
ᱦᱮᱸ ᱟᱸᱡᱚᱢᱚᱜ ᱠᱟᱱᱟ
ᱦᱮᱸ ᱜᱚᱝᱠᱮ ᱢᱟ ᱞᱟᱹᱭ ᱵᱤᱱ ᱪᱮᱫ ᱵᱤᱱ ᱪᱤᱠᱟᱹ ᱠᱟᱱ
ᱱᱚᱜᱼᱚᱭ ᱱᱤᱛᱳᱜ ᱫᱚ ᱫᱩᱲᱩᱵ ᱵᱟᱲᱟ ᱦᱳᱭ ᱠᱟᱱᱟ
ᱟᱪᱪᱷᱟ ᱟᱞᱤᱧ ᱦᱚᱸ ᱜᱚᱝᱠᱮ ᱚᱱᱟ ᱫᱟᱠᱟ ᱩᱛᱩᱠᱚ ᱠᱟᱹᱴ ᱫᱩᱲᱩᱵ ᱵᱟᱲᱟ ᱦᱳᱭ ᱠᱟᱱ ᱜᱮᱭᱟ
ᱦᱚ ᱫᱟᱠᱟ ᱠᱚ ᱡᱚᱢ ᱵᱟᱲᱟ ᱠᱟᱫᱟ ᱵᱮᱱ?
ᱵᱟᱝ ᱜᱚᱝᱠᱮ ᱡᱚᱢ ᱵᱟᱲᱟ ᱦᱩᱭᱩᱜᱼᱟ ᱟᱨᱠᱤ ᱫᱤᱭᱟ ᱮᱱᱟᱝ ᱥᱮᱫ ᱵᱩᱡ ᱫᱟᱵᱮᱱ
ᱚ ᱟᱫᱚ ᱛᱮᱦᱮᱧ ᱫᱚ ᱛᱚᱵᱮ ᱪᱮᱫ ᱠᱚ ᱩᱛᱩ ᱦᱳᱭ ᱠᱟᱱᱟ ᱛᱮᱦᱮᱧ ᱫᱚ
ᱛᱮᱦᱮᱧ ᱫᱚ ᱜᱚᱢᱠᱮ ᱵᱮᱥᱤ ᱠᱤᱪᱷᱩ ᱫᱚ ᱵᱟᱝ ᱦᱳᱭ ᱠᱟᱱᱟ ᱦᱭᱥᱮ ᱢᱟᱱᱮ ᱫᱟᱞ ᱟᱞᱩ ᱥᱟᱣᱼᱼ ᱛᱮ ᱤᱭᱟᱹ ᱥᱳᱭᱟᱵᱤᱱ ᱟᱞᱩ ᱩᱛᱩ ᱦᱳᱭ ᱟᱠᱟᱱᱟ। ᱟ
ᱟᱫᱚ ᱱᱤᱛᱚᱜ ᱫᱚ ᱚᱠᱟᱨᱮ ᱚᱲᱟᱜ ᱨᱮᱥᱮ ᱵᱟᱭᱨᱮ ᱥᱮᱫ ᱨᱮ
ᱠᱮ ᱱᱤᱛᱚᱜ ᱫᱚ ᱚᱲᱟᱜ ᱨᱮᱜᱮ ᱢᱮᱱᱟᱜ ᱞᱤᱧᱟᱹ ᱦᱳᱭᱥᱮ ᱟᱫᱚ ᱪᱟᱞᱟᱣ ᱦᱳᱭᱳᱜᱼᱟ ᱠᱟᱹᱴᱤᱡ ᱠᱟᱹᱴᱤᱡ
ᱦᱩᱸ
ᱟᱫᱚ ᱜᱚᱝᱠᱮ ᱟᱯᱮᱥᱮᱫ ᱫᱚ ᱚᱠᱟᱞᱮᱠᱟ ᱫᱟᱜ ᱡᱟᱯᱩᱫ ᱫᱟᱭ
ᱫᱟᱜ ᱡᱟᱹᱯᱩᱫ ᱫᱚ ᱚᱱᱠᱟ ᱫᱚ ᱦᱟᱸᱜ ᱠᱷᱟᱱ ᱵᱟᱭ ᱫᱟᱜ ᱫᱟ ᱦᱚᱞᱟ ᱠᱟᱹᱴᱤᱡ ᱮ ᱫᱟᱜ ᱞᱮᱫᱟ ᱟᱫᱚ ᱛᱮᱦᱮᱧ ᱫᱚ ᱵᱟᱭ ᱫᱟᱜ ᱠᱟᱫᱟ
ᱟᱪᱪᱷᱟ ᱦᱩᱸ ᱟᱞᱮ ᱥᱮ ᱢᱟᱛᱚ ᱟᱹᱰᱤᱜᱮ ᱫᱟᱜ ᱡᱟᱹᱯᱩᱫᱟ ᱦᱳᱭᱥᱮ,
ᱛᱚ ᱟᱯᱮ ᱥᱮᱫ ᱛᱚ ᱛᱚᱵᱮ ᱦᱳᱲᱳ ᱠᱚ ᱛᱚᱵᱮ ᱪᱮᱫ ᱞᱮᱠᱟ ᱨᱚᱦᱚᱭ ᱠᱚ ᱦᱩᱭᱩᱜ ᱠᱟᱱᱟ ᱥᱮ ᱵᱟᱝ?
ᱦᱮᱸ ᱜᱚᱝᱠᱮ ᱨᱚᱦᱚᱭ ᱠᱚᱫᱚ ᱦᱳᱭ ᱪᱟᱵᱟ ᱠᱟᱱ ᱫᱚ,
ᱦᱳᱭ ᱟᱞᱮ ᱫᱚ ᱱᱚᱛᱮ ᱫᱚ ᱟᱹᱰᱤ ᱞᱟᱦᱟᱞᱮ ᱨᱚᱦᱚᱭᱟ ᱦᱳᱭᱥᱮ᱾
ᱟᱯᱮ ᱥᱮᱫ ᱛᱚ ᱫᱟᱜ ᱡᱟᱹᱲᱤ ᱠᱚᱫᱚ ᱵᱷᱟᱜᱮ ᱜᱮ ᱢᱮᱱᱟᱜ-ᱟ ᱤᱱᱟᱹᱛᱮ ᱞᱚᱜᱚᱱ ᱧᱚᱝᱚᱜ ᱯᱮ ᱨᱚᱦᱚᱭ ᱠᱮᱫᱟ ᱥᱮ?
ᱦᱮ ᱜᱚᱢᱠᱮ ᱦᱮ ᱚᱱᱟᱢᱟ ᱠᱟᱛᱷᱟ ᱠᱟᱱ ᱜᱮᱭᱟ, ᱮ-ᱵᱟᱨ ᱟᱞᱮ ᱥᱮᱫ ᱢᱟᱛᱚ ᱜᱚᱴᱟ᱾ ᱵᱳᱫ ᱠᱚᱨᱮ ᱚᱱᱮ ᱵᱟᱝ ᱠᱚ ᱢᱮᱱᱟ ᱦᱟᱱᱮ ᱢᱤᱱᱤ ᱠᱚ ᱠᱚ ᱵᱟᱹᱥᱟ. ᱟᱠᱟᱫᱟ ᱥᱮ, ᱟᱫᱚ ᱥᱮᱨᱚᱠᱚᱢ ᱫᱚ ᱫᱟᱜ ᱠᱚᱨᱮᱱᱟ ᱫᱚ ᱚᱥᱩᱵᱤᱫᱟ ᱫᱚ ᱯᱟᱪᱩᱜ-ᱟ ᱵᱩᱡ ᱠᱮᱫᱟ ᱵᱤᱱ᱾
ᱦᱮᱸ ᱦᱮᱸ
ᱚᱱᱟ ᱛᱮᱜᱮ ᱟᱫᱚ ᱞᱟᱦᱟ ᱞᱟᱦᱟ ᱠᱟᱴᱤᱪ ᱞᱮ ᱨᱚᱦᱚᱭ ᱜᱚᱫᱟ ᱦᱳᱭ ᱥᱮ᱾
ᱦᱮᱸ ᱚᱻ ᱛᱟᱨ ᱯᱚᱨᱮ ᱪᱮᱫ ᱞᱮᱠᱟ ᱟᱯᱮ ᱛᱮᱜᱮ ᱥᱤ ᱵᱟᱲᱟ ᱫᱚ ᱪᱮᱫ ᱛᱮ ᱥᱤ ᱠᱚᱫᱚ ᱟᱯᱮ ᱥᱮᱫ ᱫᱚ ᱚᱱᱛᱮ?
ᱦᱮ ᱜᱚᱢᱠᱮ ᱟᱞᱮ ᱥᱮᱫ ᱫᱚ ᱥᱤ ᱠᱚᱫᱚ ᱦᱮ ᱴᱟᱠᱴᱟᱨ ᱛᱮᱜᱮ ᱦᱩᱭᱩᱜ ᱜᱮᱭᱟ᱾
ᱚᱻ
ᱦᱳᱭ ᱟᱫᱚ ᱥᱮ ᱨᱚᱠᱚᱢ ᱞᱟᱦᱟᱛᱮ ᱞᱮᱠᱟ ᱰᱟᱝᱨᱟ ᱜᱟᱹᱰᱤ ᱛᱮᱫᱚ ᱵᱟᱠᱚ ᱥᱤ ᱭᱟ ᱦᱳᱭ ᱥᱮ᱾ ᱦᱮ ᱚᱱᱟ ᱦᱩᱰᱤᱧ ᱴᱟᱠᱴᱟᱨ ᱢᱮᱱᱟᱜ-ᱟ ᱚᱱᱟ ᱛᱮᱠᱚ ᱥᱤ ᱭᱟ ᱟᱨ ᱚᱱᱟ ᱢᱟᱨᱟᱝ ᱴᱟᱠᱴᱟᱨ ᱛᱮᱠᱚ ᱥᱤ ᱭᱟ᱾ ᱵᱩᱡ ᱫᱟᱵᱤᱱ,
ᱚᱲᱟᱜ ᱠᱚᱨᱮ ᱫᱚ ᱛᱚᱵᱮ ᱪᱮᱫ ᱞᱮᱠᱟ ᱢᱮᱱᱟᱜ ᱠᱚᱣᱟ?
ᱚᱲᱟᱜ ᱠᱚᱨᱮ ᱫᱚ ᱜᱚᱢᱠᱮ ᱟᱹᱰᱤ ᱱᱟᱯᱟᱭ ᱜᱮ ᱢᱮᱱᱟᱜ ᱠᱚᱣᱟ ᱦᱳᱭ ᱪᱮ, ᱟᱵᱤᱱ ᱨᱮᱱ
ᱦᱩ ᱟᱨ ᱱᱟᱯᱟᱭ ᱜᱮ ᱢᱮᱱᱟᱜ ᱠᱚᱣᱟ ᱱᱤᱭᱟᱹ ᱜᱷᱟᱹᱲᱤᱡ ᱫᱚ᱾
ᱦᱳᱭ᱾
ᱦᱩ,
ᱟᱫᱚ ᱜᱚᱢᱠᱮ ᱫᱟᱠᱟ ᱠᱚᱫᱚ ᱤᱥᱤᱱ ᱠᱮᱫᱟ ᱥᱮ ᱵᱟᱝ?
ᱦᱮ ᱫᱟᱠᱟ ᱠᱚᱫᱚ ᱤᱥᱤᱱ ᱡᱚᱢ ᱵᱟᱲᱟ ᱦᱩᱭ ᱟᱠᱟᱱᱟ ᱟᱫᱚ ᱵᱟᱹᱫ ᱥᱮ ᱪᱟᱞᱟᱣ ᱦᱩᱭ ᱞᱮᱱᱟ ᱠᱟᱹᱴᱤᱡ ᱚᱱᱛᱮ ᱵᱷᱤᱛᱟᱹ ᱠᱟᱹᱴᱤᱡ ᱢᱟᱜ ᱵᱟᱲᱟ ᱦᱩᱭᱩᱜ ᱠᱟᱱ ᱛᱟᱦᱮᱸᱫ᱾
ᱟᱪᱪᱷᱟ ᱟᱪᱪᱷᱟ ᱛᱟᱦᱚᱞᱮ ᱟᱯᱮ ᱥᱮᱫ ᱫᱚ ᱨᱚᱦᱚᱭ ᱠᱚᱫᱚ ᱵᱟᱝ ᱮᱛᱚᱦᱚᱵ ᱟᱠᱟᱱᱟ ᱵᱟᱝ?
ᱵᱟᱝ ᱟᱹᱭᱨᱤ ᱦᱩᱭᱟᱜᱼᱟ ᱫᱟᱜ ᱠᱚ ᱟᱞᱮ ᱥᱮᱫ ᱫᱚ ᱚᱱᱠᱟ ᱵᱟᱹᱱᱩᱜ ᱟᱛᱚ ᱾
ᱟᱪᱪᱷᱟ ᱾
ᱟᱨ ᱚᱱᱠᱟ ᱥᱩᱵᱤᱫᱷᱟ ᱛᱚ ᱵᱟᱹᱱᱩᱜ ᱟᱞᱮ ᱥᱮᱜ ᱟᱯᱮ ᱥᱮᱫ ᱞᱮᱠᱟ ᱫᱚ,
ᱦᱳᱭ ᱦᱳᱭ ᱚᱱᱟ ᱢᱟ ᱠᱟᱛᱷᱟ ᱠᱟᱱ ᱜᱮᱭᱟ ᱵᱟᱝ ᱟᱫᱚ ᱟᱯᱮ ᱫᱚ ᱜᱚᱢᱠᱮ ᱚᱱᱮ ᱟᱸᱡᱚᱢ ᱠᱟᱹᱫᱤᱧ ᱵᱟᱝ ᱢᱟ ᱚ ᱚᱱᱮ ᱠᱮᱱᱮᱞ ᱫᱟᱜ ᱛᱮ ᱟᱨ ᱥᱮᱨᱢᱟ ᱫᱟᱜ ᱛᱮᱯᱮ ᱨᱚᱦᱚᱭ ᱜᱮᱭᱟ ᱵᱟᱝ?
ᱦᱮ ᱠᱮᱱᱮᱞ ᱫᱟᱜ ᱫᱚ ᱟᱞᱮ ᱥᱮᱫ ᱫᱚ ᱚᱱᱠᱟ ᱥᱩᱵᱤᱫᱷᱟ ᱫᱚ ᱵᱟᱹᱱᱩᱜ-ᱟ᱾ ᱠᱷᱟᱱ ᱜᱟᱰᱟ ᱠᱚ ᱢᱮᱱᱟᱜ-ᱟ ᱛᱚ, ᱚᱱᱟ ᱛᱮᱜᱮ
ᱦᱳᱭ᱾
ᱟᱫᱚ ᱜᱚᱢᱠᱮ ᱟᱹᱞᱤᱧ ᱞᱤᱧ ᱢᱚᱱᱮᱭᱟ ᱚᱱᱮ ᱪᱮᱫ ᱠᱚ ᱢᱮᱱ-ᱟ ᱱᱤᱛᱚᱜ ᱫᱚ ᱯᱩᱭᱥᱟ ᱫᱚ‌ ᱟᱹᱰᱤ ᱜᱮ ᱫᱚᱨᱠᱟᱨ ᱠᱟᱱᱟ ᱦᱳᱭ ᱥᱮ,
ᱦᱮᱸ ᱮᱢᱱᱤ ᱜᱮ ᱫᱚᱨᱠᱟᱨ ᱠᱟᱱᱟ᱾
ᱟᱞᱮ ᱥᱮᱫ ᱠᱷᱚᱱ ᱫᱚ ᱡᱟᱹᱥᱛᱤ ᱠᱟᱭᱛᱮ ᱟᱯᱮ ᱥᱮᱫ ᱜᱮ ᱫᱚᱨᱠᱟᱨ ᱠᱟᱱᱟ ᱪᱮᱫᱟᱜ ᱞᱟᱹᱭ ᱢᱮᱥᱮ ᱟᱞᱮ ᱥᱮᱫ ᱫᱚ ᱫᱟᱜ ᱠᱚᱨᱮ ᱱᱟᱜ ᱚᱱᱠᱟ ᱫᱚ ᱠᱳᱚᱱᱳ ᱚᱥᱩᱵᱤᱫᱟ ᱫᱚ ᱯᱟᱪᱩᱜ-ᱟ ᱡᱟᱹᱥᱛᱤ ᱠᱟᱭᱛᱮ ᱟᱯᱮ ᱜᱮ ᱢᱮᱱᱟᱜ-ᱟ ᱦᱳᱭ ᱥᱮ,
ᱦᱮᱸ ᱦᱮᱸ
ᱚᱱᱠᱟ ᱛᱮᱜᱮ᱾
ᱦᱮ ᱛᱚ᱾ ᱫᱚ ᱟᱯᱮ ᱥᱮᱫ ᱛᱚᱵᱮ ᱜᱚᱢᱠᱮ ᱦᱤᱛᱳᱜ ᱫᱚ ᱛᱚᱵᱮ ᱪᱮᱫ ᱠᱚ ᱪᱤᱠᱟᱹ ᱵᱟᱲᱟᱭᱫᱟ, ᱡᱷᱚᱛᱚ ᱠᱚ ᱨᱚᱦᱚᱭ ᱪᱟᱵᱟ ᱟᱠᱟᱫᱟ ᱛᱚ?
ᱦᱮᱸ ᱜᱚᱝᱠᱮ ᱨᱚᱦᱚᱭ ᱪᱟᱵᱟ ᱦᱩᱭᱟ ᱟᱠᱟᱱᱟ ᱮᱵᱟᱨ ᱡᱟᱦᱟ ᱢᱤᱫᱴᱟᱝ ᱡᱟᱭᱜᱟ ᱨᱮ ᱟᱞᱮ ᱟᱛᱩ ᱯᱟᱥᱮ ᱠᱚᱨᱮ ᱫᱚ ᱜᱚᱴᱟᱜ ᱜᱮ ᱨᱚᱦᱚᱭ ᱪᱟᱵᱟ ᱟᱠᱟᱱᱟ ᱮᱸᱜ ᱠᱟᱱᱟ ᱫᱚ ᱡᱟᱦᱟᱸ ᱟᱛᱩ ᱠᱚᱨᱮᱱ ᱦᱚᱲ ᱠᱚ ᱢᱮᱱᱟᱜ ᱠᱚᱫᱚ, ᱚᱫᱚ ᱩᱱᱠᱩ ᱫᱚ ᱮᱴᱟᱜ ᱥᱮᱜ ᱨᱚᱦᱚᱭ ᱠᱚ ᱪᱟᱞᱟᱜ ᱠᱟᱱᱟ ᱦᱳᱭ ᱥᱮ᱾
ᱚ ᱢᱟᱱᱮ ᱮᱴᱟᱜ ᱦᱚᱲᱟᱜ ᱦᱮ-ᱥᱮ᱾
ᱦᱮᱸ ᱮᱴᱟᱜ ᱦᱚᱲᱚ ᱠᱚ ᱪᱟᱜ ᱠᱟᱱᱟ ᱦᱟᱱᱮ ᱤᱭᱟᱹ ᱥᱮ ᱜᱚᱴᱠᱮ ᱵᱟᱠᱚ ᱞᱟᱹᱭᱟ ᱦᱟᱱᱮ ᱵᱮᱱᱰᱮᱸᱞ ᱥᱮ ᱵᱚᱞᱳ, ᱦᱳᱭ ᱥᱮ᱾ ᱛᱟᱨ ᱯᱚᱨᱮ ᱦᱟᱱᱛᱮᱢ ᱦᱮᱸ ᱚᱱᱛᱮ ᱠᱚᱨᱮ ᱛᱟᱯᱚᱨᱮ ᱦᱟᱱᱟ ᱫᱷᱟᱨᱮ, ᱦᱟᱱᱮ ᱠᱚ ᱢᱮᱱᱟ ᱠᱟᱴᱳᱣᱟ ᱚᱱᱛᱮ ᱥᱮᱫ᱾
ᱦᱮᱸ ᱦᱮᱸ ᱦᱮᱸ᱾
ᱦᱮᱸ ᱠᱟᱴᱚᱭᱥ ᱚᱱᱛᱮ ᱥᱮᱫ ᱠᱚ ᱪᱟᱞᱟᱜ ᱠᱟᱱᱟ ᱨᱚᱦᱚᱭ, ᱟᱫᱚ ᱚᱱᱛᱮ ᱜᱮ ᱨᱚᱦᱚᱭ ᱠᱚ ᱦᱩᱭᱩᱜ ᱠᱟᱱᱟ᱾
ᱚᱸ᱾
ᱟᱫᱚ ᱚᱱᱛᱮ ᱫᱚ ᱢᱮᱱᱞᱮᱱᱠᱷᱟᱱ ᱚᱱᱛᱮ ᱫᱚ ᱱᱳᱭ ᱫᱷᱟᱨᱮ ᱛᱚ᱾ ᱟᱫᱚ ᱱᱳᱭ ᱫᱷᱟᱨᱮ ᱫᱚ ᱩᱱᱟᱹᱜ ᱡᱟᱥᱛᱤ ᱛᱚᱢᱟᱱᱮ ᱩᱱᱟᱹᱜ ᱢᱟᱛᱠᱤ ᱫᱚ ᱵᱟᱠᱚ ᱨᱚᱚᱦᱭᱟ ᱵᱩᱡᱫᱟᱵᱤᱱ?
ᱦᱩᱸ ᱦᱩᱸ ᱦᱩᱸ ᱦᱩᱸ᱾
ᱟᱫᱚ ᱱᱤᱭᱟᱹ ᱫᱷᱟᱳ ᱫᱚ ᱛᱟᱨ ᱢᱟᱱᱮ ᱡᱟᱯᱩᱫ ᱫᱤᱱ ᱯᱟᱲᱟᱜ ᱠᱟᱱᱟ ᱥᱮ ᱟᱫᱚ ᱱᱟᱹᱭ ᱠᱚᱨᱮ ᱢᱟ ᱫᱟᱜ ᱠᱚ ᱵᱚᱱᱱᱟ ᱫᱟᱲᱮᱭᱟᱜᱼᱟ ᱵᱟᱝ᱾
ᱦᱮᱸ ᱦᱮᱸ ᱵᱳᱱᱱᱟ ᱫᱟᱲᱮᱜ-ᱟ᱾
ᱚᱱᱟ ᱚᱱᱟ ᱛᱮᱜᱮ ᱟᱫᱚ ᱚᱱᱛᱮ ᱫᱚ ᱛᱟ ᱛᱟᱲᱤ ᱫᱚ ᱵᱟᱠᱚ ᱨᱚᱦᱚᱭᱟ᱾ ᱵᱩᱡ ᱫᱟᱵᱮᱱ ᱛᱚ? ᱟᱫᱚ ᱚᱱᱛᱮ ᱨᱮᱠᱚ ᱪᱟᱞᱟᱜ ᱠᱟᱱᱟ ᱢᱟ ᱵᱟᱵᱟ ᱛᱟᱠᱚᱚ ᱡᱦᱚᱛᱚ ᱪᱟᱞᱟᱜ ᱠᱟᱱᱟ ᱠᱟᱹᱢᱤ ᱚᱱᱛᱮ ᱜᱮ ᱠᱟᱹᱢᱤ ᱦᱳᱭᱥᱮ᱾
ᱦᱮᱸ ᱛᱚ ᱦᱮᱸ ᱛᱚ᱾
ᱜᱚᱢᱠᱮ ᱵᱟᱝ ᱟᱡᱚᱢᱞᱮᱱᱟ᱾? ᱪᱮᱫ ᱵᱤᱱ ᱞᱟᱹᱭᱫᱟ
ᱪᱤᱠᱟᱹ ᱟᱹᱵᱤᱱ ᱫᱚ ᱯᱟᱲᱦᱟᱜ ᱯᱟᱲᱦᱟᱜ ᱠᱟᱱᱟ ᱵᱤᱱ ᱥᱮ ᱦᱤᱛᱚᱜ ᱫᱚ ᱢᱩᱪᱟᱹᱫ ᱠᱚᱫᱟᱵᱤᱱ ᱯᱟᱲᱦᱟᱣ ᱠᱚ?
ᱦᱮᱸ ᱜᱚᱢᱠᱮ, ᱦᱳᱭ ᱚᱱᱠᱮ ᱯᱟᱲᱦᱟᱣ ᱥᱟᱶᱛᱮ ᱠᱟᱹᱢᱤ ᱠᱚ ᱦᱩᱭᱩᱜ ᱜᱮᱭᱟ ᱦᱳᱭᱥᱮ᱾ ᱟᱫᱚ ᱱᱤᱛᱚᱜ ᱫᱚ ᱟᱹᱞᱤᱧ ᱫᱚ ᱠᱚᱞᱮᱡᱽ ᱨᱮᱞᱤᱧ ᱚᱞᱚᱜ ᱠᱟᱱᱟ ᱦᱳᱭᱥᱮ᱾ ᱦᱳᱭ᱾ ᱜᱚᱝᱠᱮ ᱠᱟᱹᱴᱤᱡ ᱱᱮᱴᱳᱣᱟᱨᱠ ᱯᱨᱚᱵᱮᱢ ᱮᱫᱟ ᱵᱩᱡ ᱫᱟᱵᱤᱱ᱾
ᱴᱷᱤᱠ ᱜᱮᱮᱭᱟ ᱴᱷᱤᱠ ᱜᱮᱮᱭᱟ ᱚᱲᱟᱜ ᱨᱮ ᱢᱮᱱᱟᱜ ᱞᱤᱧᱟᱹ ᱥᱮ ᱜᱚᱝᱠᱮ ᱠᱟᱹᱴᱤᱡ ᱱᱮᱴᱚᱣᱟᱨᱠ ᱠᱟᱹᱴᱤᱡ
ᱚᱱᱟ ᱠᱚᱫᱚ ᱟᱞᱮ ᱥᱮᱫ ᱦᱚᱸ ᱢᱮᱱᱟᱜ ᱜᱮᱭᱟ ᱱᱚᱝᱠᱟ ᱠᱚ᱾ ᱵᱟ ᱵᱟ ᱟᱯᱮ ᱥᱮᱫᱢᱟ ᱟᱫᱚ ᱟᱫᱚ ᱛᱚ ᱩᱱᱠᱩ ᱵᱩᱲᱩ ᱵᱤᱨᱲ ᱫᱤᱥᱚᱢ ᱛᱚ ᱵᱟ ᱟᱞᱮ ᱟᱯᱮ ᱥᱮ ᱫᱚ ᱡᱟᱥᱛᱤᱜᱮ ᱯᱳᱵᱞᱮᱢᱟ ᱦᱳᱭᱥᱮ᱾
ᱦᱮᱸ ᱦᱮᱸ ᱦᱮᱸ
ᱜᱚᱝᱠᱮ ᱟᱯᱮ ᱥᱮᱫ ᱛᱵᱮ ᱪᱮᱫ ᱞᱮᱠᱟ ᱦᱩᱭᱩᱜ ᱜᱮᱭᱟ ᱚᱱᱮ ᱯᱚᱨᱚᱵᱽ ᱠᱚ ᱪᱮᱫ ᱞᱮᱠᱟ ᱦᱩᱭᱩᱜ ᱜᱮᱭᱟ ᱟᱯᱮ-ᱟᱯᱮᱥᱮᱫ ᱚᱱᱛᱮ?
ᱯᱚᱨᱚᱵᱽ ᱠᱚᱫᱚ ᱜᱚᱝᱠᱮ ᱟᱹᱰᱤ ᱩᱸ ᱩᱸ ᱟᱯᱮᱥᱮᱫ ᱞᱮᱠᱟ ᱫᱚ ᱦᱭᱛᱚ ᱵᱟᱝ ᱦᱩᱭᱩᱜᱼᱟ ᱦᱳᱭᱥᱮ᱾ ᱚᱱᱟ ᱪᱮᱫᱟᱜ ᱥᱮ ᱚᱱᱛᱮ ᱫᱚ ᱟᱫᱚ ᱟᱸ ᱫᱤᱠᱩ ᱢᱤᱥᱟ ᱦᱚᱲ ᱠᱚ ᱢᱮᱱᱟᱜ ᱠᱚᱣᱟ ᱛᱚ᱾
ᱦᱮᱸ ᱦᱮᱸ᱾ ᱚ᱾ ᱟᱨ ᱟᱯᱮ ᱥᱮᱫ ᱢᱟ ᱟᱸᱡᱚᱢ ᱟᱠᱟᱫᱩᱞᱟᱹᱧ ᱜᱚᱝᱠᱮ ᱜᱟᱡᱚᱱ ᱠᱚ ᱦᱩᱭᱩᱜ ᱜᱮᱭᱟ ᱥᱮ ᱪᱮᱫ?
ᱡᱟᱜᱽᱨᱚᱱ ᱠᱚ ᱚᱱᱟ ᱠᱚᱫᱚ ᱠᱚ ᱢᱟᱱᱟᱣ ᱜᱮᱭᱟ᱾ ᱵᱩᱡ ᱫᱟᱠᱤᱱᱛᱚ᱾
ᱡᱟᱜᱚᱨᱚᱱ ᱠᱚ ᱵᱟᱝ?
ᱦᱳᱭ ᱦᱳᱭ ᱚᱱᱟ ᱠᱚᱫᱚ ᱠᱚ ᱢᱟᱱᱟᱣ ᱜᱮᱭᱟ, ᱢᱮᱱᱠᱷᱟᱱ ᱱᱤᱡᱮ ᱦᱚ ᱢᱤᱫᱴᱟᱝ
ᱟᱨ ᱡᱟᱜᱨᱚᱱ ᱫᱚ ᱜᱚᱝᱠᱮ ᱪᱮᱫ ᱞᱮᱠᱟ ᱦᱩᱭᱩᱜᱼᱟ ᱟᱯᱮ ᱥᱮᱫ ᱫᱚ? ᱜᱚᱝᱠᱮ ᱵᱟᱝ ᱟᱡᱢᱚᱜ ᱠᱟᱱᱟ ᱜᱚᱝᱠᱮ ᱦᱮᱞᱳ ᱦᱮᱞᱳ ᱜᱚᱢᱠᱮ ᱦᱮᱞᱳ ᱟᱸᱡᱚᱢ ᱫᱟᱹᱵᱤᱱ? ᱜᱚᱢᱠᱮ ᱟᱹᱵᱤᱱᱟᱜ ᱨᱚᱲ ᱠᱟᱹᱴᱤᱡ ᱵᱟᱝ ᱟᱡᱢᱚᱜ ᱠᱟᱱ ᱛᱟᱵᱤᱱᱟ ᱠᱟᱹᱴᱤᱡ ᱜᱚᱢᱠᱮ
ᱦᱮᱞᱳ
ᱟᱸᱡᱚᱢ ᱫᱟᱹᱵᱤᱱ? ᱦᱮᱞᱳ ᱜᱚᱝᱠᱮ ᱦᱮᱞᱳ
ᱦᱮᱞᱳ
ᱜᱚᱢᱠᱮ ᱦᱮᱞᱳ ᱦᱮᱸ ᱟ ᱟᱡᱚᱢ ᱫᱟᱹᱵᱤᱱ? ᱦᱮᱞᱳ ᱦᱮᱞᱳ ᱜᱚᱢᱠᱮ ᱟᱸᱡᱚᱢᱚᱜ ᱠᱟᱱᱟ ᱥᱮ ᱵᱟᱝ? ᱦᱮᱞᱳ